ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱜᱮᱭᱟ
ᱦᱳᱭ ᱦᱮᱸ ᱱᱤᱛᱳᱜ ᱫᱚ ᱞᱟᱝ ᱨᱚᱲᱟ ᱟᱢ ᱟᱢ ᱟᱯᱮᱭᱟᱜ ᱚᱱᱛᱮ ᱥᱟᱶᱛᱟ ᱤᱫᱤ ᱠᱟᱛᱮ ᱢᱟᱱᱮ ᱟᱵᱚᱣᱟᱜ ᱪᱮᱫ ᱠᱚᱢ ᱵᱟᱰᱟᱭ ᱜᱮᱭᱟ
ᱤᱧ ᱫᱚ ᱵᱟᱹᱧ ᱵᱟᱲᱟᱭᱟ ᱵᱟᱲᱟᱭ ᱠᱷᱟᱱ ᱟᱢᱜᱮ ᱞᱟᱹᱭᱢᱮ
ᱵᱟᱢ ᱵᱟᱰᱟᱭᱟ
ᱵᱟᱝ ᱵᱟᱹᱧ ᱵᱟᱲᱟᱭ ᱜᱮᱭᱟ
ᱟᱪᱪᱷᱟ ᱪᱮᱫ ᱫᱚ ᱵᱟᱢ ᱵᱟᱰᱟᱭᱟ
ᱵᱟᱝ ᱟᱹᱧᱫᱚ ᱵᱟᱹᱧ ᱵᱟᱲᱟᱭᱟ
ᱟᱯᱮ ᱟᱯᱮ ᱚᱱᱛᱮ ᱵᱟᱦᱟ ᱠᱚ ᱢᱟᱜ ᱢᱚᱬᱮ ᱠᱚ ᱵᱟᱝ ᱦᱩᱭᱩᱜ ᱜᱮᱭᱟ
ᱦᱩᱭᱩᱜ ᱜᱮ ᱨᱮᱦᱚᱸ ᱟᱞᱮᱭᱟᱜ ᱫᱚ ᱦᱚᱲ ᱢᱮᱥᱟ ᱫᱮᱠᱚ ᱡᱟᱦᱮᱨ ᱛᱟᱞᱮ ᱛᱟᱦᱚᱞᱮ ᱤᱧ ᱫᱚ ᱚᱱᱟ ᱠᱚ ᱫᱤᱠ ᱚᱱᱟ ᱠᱚ ᱱᱤᱭᱟᱹ ᱫᱚ ᱤᱧ ᱫᱚ ᱵᱟᱹᱧ ᱵᱟᱲᱟᱭ ᱜᱮᱭᱟ
ᱟᱪᱪᱷᱟ ᱟᱞᱮ ᱦᱚᱸᱛᱚ ᱫᱤᱠᱩ ᱥᱟᱶᱛᱮ ᱛᱟᱦᱮᱱ ᱜᱮᱭᱟᱞᱮ ᱟᱫᱚ ᱤᱧ ᱦᱚᱸ ᱵᱟᱰᱟᱭ ᱫᱚ ᱵᱟᱰᱟᱭ ᱜᱤᱭᱟᱹᱧ
ᱛᱟᱦᱚᱞᱮ ᱞᱟᱹᱭᱢᱮ ᱤᱧ ᱟᱸᱡᱚᱢᱞᱤᱜᱤᱧ ᱥᱮᱬᱟ ᱛᱚ ᱞᱟᱹᱠᱛᱤ ᱠᱟᱱ ᱜᱮᱭᱟ ᱥᱮ
ᱦᱳᱭ
ᱦᱮᱸ
ᱦᱮᱸ ᱤᱧ ᱵᱟᱦᱟ ᱨᱮᱱᱟᱜ ᱤᱧ ᱢᱮᱛᱟᱢ ᱠᱟᱱᱟ ᱴᱷᱤᱠ ᱜᱮᱭᱟ ᱵᱟᱦᱟ ᱫᱚ ᱟᱞᱮ ᱱᱚᱰᱮ ᱵᱟᱦᱟ ᱜᱮᱭᱟ ᱠᱚ ᱟᱯᱮ ᱚᱱᱛᱮ ᱵᱟᱝ ᱵᱟᱰᱟᱭᱟᱧ ᱢᱮᱱ ᱞᱮᱠᱷᱟᱱ ᱛᱚᱵᱮᱜᱮ ᱵᱟᱰᱟᱭ ᱧᱟᱢᱚᱜᱼᱟ ᱟᱞᱮ ᱱᱚᱛᱮ ᱵᱟᱦᱟᱜ ᱜᱮᱭᱟ ᱠᱚ ᱯᱳᱭᱞᱳ ᱫᱤᱱ ᱫᱚ ᱩᱢᱚᱜ ᱦᱩᱭᱩᱜ ᱜᱮᱭᱟ ᱢᱟᱱᱮ ᱯᱮ ᱢᱟᱦᱟ ᱵᱟᱦᱟ ᱦᱩᱭᱩᱜ ᱜᱮᱭᱟ ᱩᱢ ᱢᱟᱦᱟ ᱥᱟᱹᱨᱫᱤ ᱢᱟᱦᱟ ᱟᱨ ᱵᱟᱥᱠᱮ ᱢᱟᱦᱟ ᱴᱷᱤᱠᱜᱮᱭᱟ ᱟᱫᱚ ᱩᱢ ᱢᱟᱦᱟ ᱫᱚ ᱩᱢ ᱢᱟᱦᱟᱸ ᱦᱤᱞᱳᱜ ᱫᱚ ᱡᱚᱛᱚ ᱚᱱᱮ ᱟᱛᱳ ᱨᱮᱱ ᱰᱩᱝᱜᱩᱣᱟ ᱠᱚᱲᱟ ᱠᱚ ᱡᱷᱚᱛᱚ ᱟᱫᱚ ᱦᱤᱡᱩᱜ ᱟᱠᱚ ᱢᱟᱹᱡᱷᱤ ᱚᱲᱟᱜ ᱨᱮ ᱟᱫᱚ ᱦᱮᱡ ᱠᱟᱛᱮᱫ ᱟᱫᱚ ᱪᱟᱞᱟᱜ ᱟᱠᱚ ᱡᱟᱦᱟᱸᱭ ᱡᱟᱦᱮᱨ ᱛᱷᱟᱱ ᱢᱮᱱᱟᱜᱼᱟ ᱚᱸᱰᱮ ᱪᱟᱞᱟᱜ ᱟᱠᱚ ᱪᱟᱞᱟᱣ ᱠᱟᱛᱮᱫ ᱚᱱᱟ ᱡᱟᱦᱮᱨ ᱥᱟᱞᱤᱢ ᱠᱚ ᱫᱟᱞᱚᱵᱟ ᱰᱩᱜᱩᱣᱟ ᱠᱟᱲᱟ ᱜᱮ ᱫᱟᱞᱚᱵᱼᱟ ᱡᱚᱛᱚ ᱡᱷᱚᱛᱚ ᱨᱮᱱᱟᱜ ᱡᱟᱦᱮᱨ ᱥᱟᱹᱲᱤᱢ ᱠᱚ ᱡᱷᱚᱛᱚ ᱡᱟᱦᱟᱸ ᱠᱟᱹᱢᱤ ᱠᱚ ᱢᱮᱱᱟᱜᱼᱟ ᱟᱛᱳ ᱨᱮᱱ ᱡᱚᱛᱚ ᱰᱩᱸᱜᱩᱣᱟ ᱠᱚᱲᱟ ᱜᱮ ᱠᱚᱢᱤᱭᱟᱠᱚ ᱪᱟᱹᱭᱮᱫᱟᱢ
ᱰᱟᱸᱜᱩᱣᱟ ᱠᱚ ᱜᱮ
ᱵᱟᱹᱦᱩᱣᱟᱱ ᱫᱚ ᱵᱟᱝ ᱦᱮᱸ ᱵᱟᱹᱦᱩᱣᱟᱱ ᱫᱚ ᱵᱟᱝ ᱪᱮᱫᱟᱜ ᱥᱮ ᱰᱩᱸᱜᱩᱣᱟ ᱠᱚᱲᱟ ᱫᱚ ᱚᱱᱟ ᱠᱟᱛᱷᱟ ᱨᱮ ᱢᱮᱱᱟᱜᱼᱟ ᱡᱮ ᱡᱟᱦᱮᱨ ᱡᱟᱦᱮᱨ ᱨᱮ ᱫᱚ ᱚᱰᱤᱭᱳ ᱥᱟᱫᱚᱢ ᱛᱮ ᱪᱟᱞᱟᱜ ᱨᱮᱱᱟᱜ ᱢᱤᱫᱴᱟᱝ ᱤᱭᱟᱹ ᱢᱮᱱᱟᱜ ᱛᱟᱭᱟ ᱴᱷᱤᱠ ᱜᱮᱭᱟ᱾ ᱟᱬᱜᱚ ᱨᱮᱱᱟᱜ ᱚᱱᱟᱛᱮ ᱚᱱᱟᱛᱮ ᱰᱩᱝᱜᱩᱣᱟ ᱠᱚᱲᱟ ᱜᱮ ᱤᱭᱟᱹ ᱜᱮᱭᱟ ᱠᱚ ᱡᱮᱢᱚᱱ ᱟᱢ ᱚᱱᱟᱥᱟᱨᱮ ᱢᱤᱫᱴᱟᱝ ᱡᱤᱱᱤᱥᱮᱢ ᱧᱮᱞᱟ ᱡᱟᱦᱟᱸ ᱫᱚ ᱵᱟᱯᱞᱟ ᱠᱚᱨᱮ ᱵᱟᱹᱦᱩ ᱠᱩᱲᱤ ᱛᱩᱞ ᱥᱩᱢᱚᱭ ᱵᱟᱝ ᱧᱮᱞ ᱟᱠᱟᱫᱟᱢ ᱡᱮ ᱡᱟᱹᱥᱛᱤ ᱜᱮ ᱰᱩᱜᱩᱣᱟ ᱠᱚᱲᱟ ᱜᱮ ᱛᱟᱦᱮᱱ ᱜᱮᱭᱟ ᱠᱚ ᱚᱱᱟᱴᱟᱜ ᱚᱱᱟᱴᱟ ᱡᱤᱱᱤᱥ ᱞᱚᱠᱷᱚ ᱟᱠᱟᱫᱟᱢ ᱥᱮ ᱵᱟᱝ ᱪᱮᱫ ᱞᱟᱹᱭᱫᱟᱢ
ᱵᱟᱝ
ᱵᱟᱹᱧ ᱞᱚᱠᱠᱷᱚᱣ ᱟᱠᱟᱫᱟ ᱪᱮᱫ ᱮᱢ ᱢᱮᱱ ᱠᱮᱫᱟ ᱟᱨ ᱢᱤᱫᱫᱷᱟᱣ, ᱵᱟ
ᱞᱟᱹᱭᱫᱟᱹᱧ ᱵᱟᱯᱞᱟ ᱠᱚᱨᱮᱜ ᱴᱷᱤᱠ ᱜᱮᱭᱟ ᱢᱟᱱᱮ ᱡᱟᱦᱟᱸ ᱤᱭᱟᱹ ᱥᱟᱹᱜᱩᱱ ᱵᱟᱯᱞᱟ ᱦᱩᱭᱩᱜᱼᱟ, ᱠᱩᱲᱤ ᱜᱤᱫᱽᱨᱟᱹ ᱴᱷᱤᱠ ᱜᱮᱭᱟ ᱩᱱ ᱥᱚᱢᱚᱭ ᱡᱟᱦᱟᱸ ᱤᱭᱟᱹ ᱫᱟᱹᱣᱲᱟᱹ ᱛᱮ ᱡᱟᱦᱟᱸ ᱤᱭᱟᱹ ᱠᱩᱲᱤ ᱜᱤᱫᱽᱨᱟᱹ ᱠᱚ ᱛᱩᱞᱮ ᱜᱮᱭᱟ ᱠᱚ, ᱚᱱᱟ ᱫᱚ ᱰᱩᱜᱩᱣᱟ ᱠᱩᱲᱤ ᱜᱮᱠᱚ ᱛᱟᱦᱮᱱ ᱜᱮᱭᱟ ᱛᱚ?
ᱵᱟᱝ
ᱟᱫᱚ ᱵᱟᱦᱩᱣᱟᱱ ᱠᱚᱲᱟ ᱛᱟᱦᱮᱱ ᱜᱮᱭᱟ ᱠᱚ?
ᱠᱟᱨᱚᱱ ᱧᱮᱞ ᱦᱩᱭ ᱠᱟᱱᱟ ᱫᱤᱫᱤᱭᱟᱜ ᱵᱟᱯᱞᱟᱮ ᱫᱟᱫᱟ ᱛᱟᱠᱚ ᱡᱚᱛᱚ ᱠᱷᱚᱱ ᱫᱟᱫᱟ ᱛᱟᱠᱚ ᱜᱮ ᱵᱟᱹᱦᱩ ᱛᱟᱠᱚ ᱠᱚᱞᱮ ᱟᱹᱜᱩ ᱟᱠᱟᱫ ᱠᱚᱣᱟ ᱩᱱᱠᱩ ᱜᱮᱠᱚ ᱛᱚᱞᱟ
ᱟᱪᱪᱷᱟ ᱦᱮᱸ ᱟᱫᱚ ᱚᱸ ᱮᱸ ᱚᱱᱠᱟ ᱟᱨ ᱟᱞᱮ ᱥᱮᱫ ᱦᱚᱸ ᱢᱤᱫᱴᱟᱝ ᱵᱟᱲᱮ ᱫᱚ ᱛᱩᱞ ᱜᱮᱭᱟ ᱠᱚ ᱟᱫᱚ ᱵᱟᱝᱠᱚ ᱛᱟᱦᱮᱸ ᱞᱮᱱᱠᱷᱟᱱ ᱫᱚ ᱛᱩᱞᱩᱜ ᱜᱮᱭᱟ ᱟᱫᱚ᱾ ᱠᱚᱲᱟ ᱜᱤᱫᱽᱨᱟᱹ ᱢᱟ ᱠᱚᱲᱟ ᱜᱤᱫᱨᱟᱹ ᱫᱚ ᱵᱟᱝ ᱠᱚ ᱛᱟᱦᱮᱸ ᱞᱮᱱᱠᱷᱟᱱ᱾ ᱛᱩᱞ ᱜᱮᱭᱟ ᱠᱚ ᱟᱫᱚ ᱡᱮᱱ ᱚᱱᱟ ᱚᱱᱟᱛᱮ ᱡᱟᱦᱟᱸᱭ ᱤᱭᱟᱹ ᱚᱱᱟ ᱫᱚ ᱵᱟᱝ ᱤᱭᱟᱹ ᱚᱝᱠᱟ ᱦᱤᱥᱟᱵ ᱛᱮᱜᱮ ᱡᱟᱦᱟᱭ ᱥᱟᱶ ᱜᱮ ᱰᱟᱺᱜᱩᱣᱟᱹ ᱠᱚᱲᱟ ᱤᱭᱟᱹ ᱫᱟᱞᱚᱵ ᱜᱮᱭᱟ ᱠᱚ᱾ ᱴᱷᱤᱠ ᱜᱮᱭᱟ ᱛᱟᱨᱯᱚᱨ ᱫᱟᱞᱚᱵ ᱦᱩᱭᱮᱱᱟ, ᱟᱫᱚ ᱟᱛᱳ ᱨᱮᱱ ᱡᱷᱚᱛᱚ ᱡᱷᱚᱛᱚ ᱥᱟᱱᱟᱢ ᱦᱚᱲ ᱠᱚ ᱛᱩᱯᱩ ᱯᱷᱟᱨᱪᱟ ᱟᱠᱚ ᱟᱠᱚᱣᱟᱜ ᱞᱩᱜᱽᱲᱤ ᱥᱟᱯᱚᱫ ᱡᱷᱚᱛᱚ ᱠᱚ ᱯᱷᱟᱨᱪᱟᱭ ᱟᱠᱚ ᱥᱟᱯᱷᱟ ᱥᱟᱹᱯᱷᱤ ᱠᱚ ᱛᱟᱦᱮᱱᱟ, ᱛᱟᱵᱚᱱ ᱥᱤᱸᱜᱟᱹᱲ ᱵᱮᱲᱟ ᱥᱮᱫ ᱚᱱᱟ ᱱᱟᱭᱠᱮ ᱟᱜ ᱨᱟᱪᱟ ᱛᱮᱠᱚ ᱪᱟᱞᱟᱜ ᱟᱠᱚ, ᱱᱟᱭᱠᱮ ᱨᱟᱪᱟ ᱛᱮᱠᱟ ᱪᱟᱞᱟᱜ ᱟᱠᱚ ᱟᱨ ᱥᱮᱨᱮᱧ ᱟᱠᱚ᱾ ᱥᱮᱨᱮᱧ ᱠᱟᱛᱮᱫ ᱵᱚᱸᱜᱟ ᱵᱩᱨᱩ ᱠᱚ ᱦᱚᱦᱚ ᱟᱠᱚᱣᱟ ᱟᱫᱚ ᱦᱚᱦᱚ ᱠᱟᱛᱮ ᱥᱮᱫᱤᱱ ᱪᱟᱞᱟᱜ ᱠᱚᱼᱟ ᱦᱚᱦᱚ ᱠᱟᱛᱮᱫ ᱵᱚᱸᱜᱟ ᱵᱩᱨᱩ ᱟᱹᱜᱩ ᱦᱤᱡᱩᱜᱼᱟ, ᱛᱟᱨᱯᱚᱨᱮ ᱡᱷᱚᱛᱚ ᱦᱚᱲ ᱮᱱᱮᱡ ᱥᱮᱨᱮᱧ ᱛᱩᱢᱫᱟᱜ ᱴᱟᱢᱟᱠ ᱛᱮ ᱨᱩ ᱠᱟᱛᱮ ᱠᱚ ᱪᱟᱞᱟᱜ ᱟᱠᱚ ᱡᱟᱦᱮᱨ ᱛᱷᱟᱱ ᱨᱮ᱾ ᱚᱱᱮ ᱟᱹᱛᱩ ᱠᱚ ᱠᱟᱹᱴᱤᱡ ᱫᱟᱬᱟᱱᱟ ᱧᱮᱞᱟᱠᱚ ᱡᱮ ᱡᱟᱦᱟᱸᱨ ᱥᱟᱹᱲᱤᱢ ᱚᱱᱮ ᱢᱟᱱᱮ ᱡᱟᱦᱟᱸ ᱵᱚᱸᱜᱟ ᱠᱚ ᱟᱬᱜᱚᱱᱟ ᱠᱚ ᱩᱱᱠᱩ ᱦᱚᱸ ᱧᱮᱞᱟᱠᱚ ᱡᱮ ᱴᱷᱤᱠ ᱴᱷᱤᱠ ᱥᱟᱭᱤᱡ ᱫᱟᱞᱚᱵ ᱦᱩᱭ ᱠᱟᱱᱟ ᱥᱮ ᱵᱟᱝ, ᱩᱱᱠᱩ ᱦᱚᱸ ᱱᱮᱞ ᱟᱠᱚ ᱛᱟᱯᱚᱨ ᱛᱟᱨᱯᱚᱨᱮ ᱚᱸᱰᱮᱜ ᱟᱫᱚ ᱱᱚᱣᱟ ᱮᱸ ᱚᱸᱰᱮ ᱟᱫᱚ ᱤᱛᱟᱹ ᱵᱚᱸᱜᱟᱼ ᱵᱩᱨᱩ ᱱᱮᱦᱚᱨ ᱟᱫᱚ ᱟᱨᱚ ᱤᱭᱟᱹ ᱛᱟᱯᱚᱨ ᱫᱚᱥᱟᱨ ᱫᱤᱱ ᱥᱟᱨᱫᱤ ᱢᱟᱦᱟ᱾ ᱥᱮ ᱫᱤᱱ ᱦᱤᱞᱚᱜ ᱛᱩᱯᱩ ᱯᱷᱟᱨᱪᱟ ᱠᱟᱛᱮᱫ ᱦᱤᱡᱩᱜ ᱟᱠᱚ ᱱᱟᱭᱠᱮ ᱚᱲᱟᱜ᱾ ᱟᱫᱚ ᱚᱲᱟᱜ ᱦᱮᱡ ᱠᱟᱛᱮ ᱱᱟᱭᱠᱮ ᱚᱲᱟᱜ ᱦᱮᱡ ᱠᱟᱛᱮ ᱟᱫᱚ ᱥᱮᱨᱮᱧᱟ ᱠᱚ ᱵᱚᱸᱜᱟᱼ ᱵᱩᱨᱩ ᱠᱚ ᱟᱹᱜᱩ ᱠᱚᱣᱟ᱾ ᱟᱨᱦᱚ ᱚᱱᱟ ᱟᱬᱜᱩ ᱠᱟᱛᱮᱜ ᱟᱨᱦᱚ ᱪᱟᱞᱟᱜ ᱟᱠᱚ ᱟᱫᱚ ᱵᱚᱸᱜᱟ ᱵᱩᱨᱩ ᱦᱩᱭᱩᱜᱼᱟ᱾ ᱛᱟᱨᱯᱚᱨᱮ ᱥᱚᱲᱮ ᱢᱚᱲᱮ ᱡᱚᱢ ᱦᱩᱭᱩᱜ ᱦᱩᱭᱩᱜᱼᱟ ᱛᱟᱨᱯᱚᱨ ᱮᱱᱮᱡ ᱥᱮᱨᱮᱧ ᱟᱨ ᱱᱟᱭᱠᱮ ᱤᱫᱤ ᱦᱚᱴᱚ ᱦᱩᱭᱩᱜᱼᱟ᱾ ᱛᱟᱯᱚᱨ ᱵᱟᱥᱠᱮ ᱢᱟᱦᱟ, ᱵᱟᱥᱠᱮ ᱢᱟᱦᱟ ᱨᱮᱢᱟ, ᱪᱮᱫ ᱞᱮᱠᱟ?
ᱩᱸᱜ ᱟᱨ ᱤᱭᱟᱹ ᱵᱟᱦᱟ ᱫᱚ ᱵᱟᱯᱮ ᱟᱛᱟᱝ ᱜᱮᱭᱟ?
ᱚᱱᱟ ᱤᱭᱟᱹ ᱚᱱᱟ ᱤᱭᱟᱹ ᱥᱚᱢᱚᱭ ᱫᱚ ᱦᱮᱸ ᱟᱛᱟᱝ ᱜᱮᱭᱟ ᱠᱚᱛᱚ, ᱟᱞᱮ ᱢᱟ ᱟᱞᱮ ᱟᱞᱮ ᱦᱚᱸᱛᱚ ᱦᱮᱸ ᱟᱞᱮ ᱫᱚ ᱟᱛᱟᱝ ᱪᱮᱫᱟᱜ ᱟᱛᱟᱝ ᱟᱞᱮ ᱚᱱᱟ ᱫᱚ ᱠᱩᱲᱤ ᱜᱤᱫᱽᱨᱟᱹ ᱫᱚ ᱟᱛᱟᱝ ᱜᱮᱭᱟ ᱠᱚ᱾
ᱠᱚᱲᱟ ᱜᱤᱫᱽᱨᱟᱹ ᱠᱚ ᱟᱛᱟᱝ ᱜᱮᱭᱟ ᱟᱞᱮᱥᱮᱫ ᱫᱚ᱾
ᱦᱮᱸ ᱟᱛᱟᱝ ᱫᱚ ᱟᱛᱟᱝ ᱜᱮᱭᱟᱠᱚ ᱟᱫᱚ ᱟᱛᱟᱝ ᱠᱟᱱ ᱠᱩᱲᱤ ᱜᱤᱫᱽᱨᱟᱹ ᱜᱮ ᱢᱟᱱᱚᱱᱚᱜ ᱜᱮᱭᱟ
ᱠᱚᱲᱟ ᱜᱤᱫᱽᱨᱟᱹ ᱟᱛᱟᱝ ᱫᱟᱲᱮ ᱠᱚᱣᱟ ᱥᱮ ᱜᱟᱪᱷᱟᱣ ᱢᱮᱱᱟᱜ ᱛᱟᱭᱟ ᱡᱮ ᱟᱛᱟᱝ ᱫᱟᱲᱮᱭᱟᱜ ᱟᱭ ᱚᱱᱠᱟ ᱛᱮᱫ ᱵᱟᱝ ᱜᱮᱫᱟᱜ ᱦᱚᱨᱚᱜᱟᱭ ᱛᱚᱵᱮ ᱫᱚ ᱟᱛᱟᱝ ᱫᱟᱨᱟᱭᱼᱟ ᱟᱛᱟᱝ ᱫᱚ ᱪᱮᱫᱞᱮᱠᱟ ᱟᱛᱟᱝ ᱫᱚ ᱛᱤ ᱛᱮ ᱟᱛᱟᱝ ᱵᱩᱡᱩᱜ ᱜᱮᱭᱟ ᱯᱮ ᱥᱮ ᱚᱱᱟ ᱜᱮᱫᱟᱜ ᱜᱤᱫᱟᱜ ᱜᱤᱫᱟ ᱤᱭᱟᱹ ᱛᱮ ᱟᱫᱚ ᱥᱟᱜᱮ ᱜᱮᱭᱟ ᱠᱚ ᱵᱩᱡᱷᱟᱹᱣ ᱜᱮᱭᱟᱢ ᱦᱟᱸᱱᱟ ᱴᱟᱜ
ᱜᱤ ᱜᱮᱸᱫᱟᱜ ᱛᱮ?
ᱜᱮᱫᱟᱜ ᱛᱮᱫᱚ ᱟᱫᱚ ᱛᱟᱦᱞᱮ ᱠᱚᱲᱟ ᱜᱤᱫᱽᱨᱟᱹ ᱚᱠᱟ ᱨᱮ ᱜᱮᱫᱟᱜ ᱛᱟᱦᱮᱸᱱᱟ ᱡᱟ ᱛᱟᱦᱮᱸ ᱚᱱᱠᱟ ᱠᱟᱛᱮ, ᱚᱱᱟᱜᱮ ᱞᱟᱹᱭᱫᱤᱧ ᱡᱮ ᱠᱩᱲᱤ ᱜᱤᱫᱽᱨᱟᱹ ᱠᱚᱫᱚ ᱟᱛᱟᱝ ᱜᱮᱭᱟ ᱠᱚ᱾ ᱦᱮᱸ ᱛᱟᱨᱯᱚᱨ ᱵᱟᱥᱠᱮ ᱢᱟᱦᱟ ᱪᱮᱫ ᱵᱟᱥᱠᱮ ᱢᱟᱦᱟ ᱫᱚ ᱡᱮ ᱰᱩᱸᱜᱩᱣᱟ ᱠᱚᱲᱟ ᱜᱤᱫᱽᱨᱟᱹ ᱠᱚ ᱢᱮᱱᱟᱜ ᱩᱱᱠᱩ ᱢᱟ ᱥᱮᱛᱟᱜ ᱯᱟᱭᱟᱨ ᱨᱮ ᱤᱭᱟᱹ ᱥᱮᱸᱫᱽᱨᱟ ᱠᱚ ᱪᱟᱞᱟᱜᱼᱟ ᱛᱟᱯᱚᱨ ᱥᱮᱸᱫᱽᱨᱟ ᱠᱷᱚᱱ ᱦᱮᱡ ᱠᱟᱛᱮᱜ, ᱟᱫᱚ ᱤᱭᱟᱹ ᱢᱟᱹᱡᱷᱤ ᱛᱟᱠᱚᱣᱟ ᱚᱲᱟᱜ ᱨᱮ ᱡᱟᱸᱜᱟ ᱠᱚ ᱟᱹᱨᱩᱵ ᱦᱚᱪᱚ ᱠᱚᱣᱟ ᱦᱟᱺᱰᱤ ᱠᱚ ᱮᱢ ᱠᱚᱣᱟ᱾ ᱛᱟᱨ ᱯᱚᱨᱮ ᱚᱱᱟ ᱯᱚᱨᱮ, ᱦᱮᱸ ᱪᱟᱞᱟᱜ ᱜᱮᱭᱟ ᱠᱚ ᱚᱱᱟ ᱢᱟ ᱤᱭᱟᱹ ᱞᱮᱠᱟ ᱛᱮ ᱢᱟᱱᱮ ᱤᱧ ᱠᱩᱥᱤ ᱞᱮᱠᱟ ᱛᱮ ᱢᱮᱛᱟᱢ ᱠᱟᱱᱟ ᱟᱞᱮ ᱱᱚᱸᱰᱮ ᱫᱚ ᱵᱟᱝ ᱦᱩᱭᱩᱜ ᱠᱟᱱᱟ ᱯᱟᱲᱦᱟᱣ ᱟᱹᱧ ᱚᱱᱟ ᱴᱟᱜ ᱵᱟᱜᱤ ᱤᱫᱤ ᱠᱟᱛᱮᱜ ᱴᱷᱤᱠ ᱜᱮᱭᱟ ᱟᱫᱚ ᱟᱞᱮ ᱟᱞᱮ ᱚᱱᱰᱮ ᱥᱮᱸᱫᱽᱨᱟ ᱫᱚ ᱵᱟᱝ ᱦᱩᱭ ᱜᱮᱭᱟ ᱢᱟᱱᱮ ᱛᱟᱯᱚᱨᱮ ᱵᱟᱥᱠᱤ ᱢᱟᱦᱟ ᱦᱤᱞᱚᱜ ᱫᱟᱜ ᱫᱩᱞ ᱫᱩᱞ ᱜᱮ ᱦᱩᱭᱩᱜ ᱜᱮᱭᱟ ᱟᱨ ᱥᱮᱸᱫᱽᱨᱟ ᱫᱚ ᱵᱟᱝ ᱠᱚ ᱪᱟᱞᱟᱜ ᱜᱮᱭᱟ ᱚᱸ ᱚᱱᱠᱟ ᱚᱱᱠᱟᱜ ᱜᱮ ᱦᱩᱭᱩᱜ ᱜᱮᱭᱟ ᱟᱯ ᱟᱯᱮ ᱫᱚ ᱵᱟᱦᱟ ᱵᱟᱝ ᱦᱩᱭᱩᱜ ᱜᱮᱭᱟ
ᱟᱯᱮ ᱚᱱᱛᱮ ᱵᱟᱦᱟ ᱵᱟᱝ ᱦᱩᱭᱩᱜ ᱜᱮᱭᱟ
ᱵᱟᱦᱟ ᱦᱩᱭᱩᱜ ᱜᱮᱭᱟ ᱟᱫᱚ ᱧᱮᱞ ᱠᱚᱵᱚᱱ ᱠᱟᱱᱟ ᱚᱱᱠᱟ ᱞᱮᱠᱟ ᱯᱚᱛᱚᱢ ᱠᱚ ᱤᱧ ᱦᱚᱸ ᱢᱮᱛᱟᱜ ᱢᱮᱫᱚᱹᱧ ᱡᱮ ᱟᱞᱮ ᱦᱚᱲ ᱢᱮᱥᱟ ᱫᱮᱠᱚ ᱡᱮ ᱡᱟᱦᱮᱨ ᱥᱮ ᱟᱫᱚ ᱪᱟᱞᱟᱣ ᱠᱚᱫᱚ ᱵᱟᱠᱚ ᱪᱟᱞᱟᱜ ᱜᱮᱭᱟ ᱠᱩᱲᱤ ᱜᱤᱫᱽᱨᱟᱹ ᱠᱚ ᱥᱩᱫᱩ ᱵᱟᱵᱟ ᱛᱟᱠᱚ ᱫᱟᱫᱟ ᱛᱟᱠᱚ ᱠᱚ ᱪᱟᱞᱟᱜ ᱜᱮᱭᱟ
ᱚᱸ ᱟᱫᱚ ᱟᱢ ᱪᱟᱞᱟᱜ ᱜᱮᱭᱟᱢ ᱥᱮ ᱵᱟᱝ ᱛᱟᱦᱚᱞᱮ
ᱵᱟᱝ ᱠᱩᱲᱤ ᱜᱤᱫᱽᱨᱟᱹ ᱨᱮᱫᱚ ᱪᱟᱞᱟᱣ ᱵᱟᱝ ᱜᱟᱱᱚᱜᱼᱟ
ᱪᱮᱫᱟᱜ
ᱦᱚᱲ ᱢᱮᱥᱟ ᱫᱤᱠᱩ ᱡᱟᱦᱮᱨ ᱛᱟᱞᱮ ᱟᱫᱚ ᱠᱩᱲᱤ ᱜᱤᱫᱽᱨᱟᱹ ᱫᱚ ᱵᱟᱠᱚ ᱪᱟᱞᱟᱜᱼᱟ
ᱚᱸᱻ ᱦᱮᱸ ᱟᱢ ᱴᱷᱮᱱ ᱱᱚᱝᱠᱟ ᱡᱮ ᱵᱩᱡᱫᱤᱧ ᱯᱚᱨᱮ ᱱᱟᱜ ᱢᱤᱫ ᱦᱚᱲ ᱥᱟᱜ ᱨᱚᱲ ᱠᱤᱫᱤᱧ ᱩᱱᱤ ᱢᱟ ᱞᱟᱹᱭ ᱮᱫᱟ ᱟᱠᱚ ᱟᱛᱳ ᱨᱮ ᱵᱟᱦᱟ ᱢᱟ ᱦᱚᱞᱟ ᱱᱚᱜ
ᱦᱩᱸ
ᱦᱚᱞᱟ ᱱᱚᱜ ᱢᱤᱫ ᱴᱟᱝ ᱢᱤᱜ ᱦᱚᱲ ᱥᱟᱛᱮ ᱨᱚᱲ ᱠᱤᱫᱤᱧ ᱚᱱᱤ ᱫᱟᱫᱟ ᱦᱚᱲ ᱠᱟᱱᱟᱭ ᱤᱧ ᱠᱷᱚᱱ ᱢᱟᱲᱟᱝ ᱜᱮᱭᱟᱭ ᱥᱮ ᱵᱟᱝ ᱵᱟᱰᱟᱭᱤᱧ ᱵᱟᱴ ᱚᱱᱤ ᱚᱱᱤ ᱥᱟᱛᱮ ᱨᱚᱲ ᱠᱮᱫᱤᱧ ᱚᱱᱤ ᱢᱟ ᱞᱟᱹᱭ ᱠᱮᱫᱟᱭ ᱡᱮ ᱟᱞᱮ ᱱᱚᱛᱮ ᱢᱟ ᱵᱟᱦᱟ ᱢᱟ ᱢᱤᱫ ᱫᱤᱱ ᱨᱮᱜᱮ ᱦᱩᱭᱩᱜ ᱜᱮᱭᱟ ᱯᱮ ᱢᱟᱦᱟ ᱫᱚ ᱵᱟᱝ ᱜᱮ ᱢᱟᱱᱟᱣ ᱜᱮᱭᱟᱞᱮ ᱟᱫᱚ ᱢᱮᱛᱟᱭ ᱠᱟᱱᱟᱹᱧ ᱪᱮᱫᱟᱜ ᱯᱮ ᱢᱟᱦᱟ ᱵᱟᱝ ᱯᱮ ᱢᱟᱱᱟᱣ ᱜᱮᱭᱟ ᱯᱮ ᱢᱟᱦᱟ ᱨᱮᱜᱮ ᱛᱚ ᱢᱟᱱᱟᱣ ᱫᱚᱨᱠᱟᱨ ᱠᱟᱱᱟ ᱟᱞᱮᱭᱟᱜ ᱟᱹᱜᱤᱞ ᱦᱟᱯᱲᱟᱢ ᱠᱚ ᱱᱚᱝᱠᱟ ᱜᱮ ᱢᱟᱱᱮ ᱵᱚᱸᱜᱟ ᱵᱩᱨᱩ ᱠᱚ ᱟᱹᱜᱩ ᱠᱟᱫᱟ ᱵᱚᱸᱜᱟ ᱵᱩᱨᱩ ᱠᱚᱨᱟᱣ ᱟᱹᱜᱩ ᱠᱟᱫᱟ ᱠᱚ ᱟᱞᱮ ᱦᱚᱸ ᱚᱱᱠᱟ ᱜᱮ ᱢᱟᱱᱟᱣ ᱜᱮᱭᱟ ᱞᱮ ᱢᱤᱫ ᱢᱟᱦᱟ ᱜᱮ ᱵᱟᱭᱫᱟ ᱩᱱᱤ ᱢᱟ ᱩᱱᱤ ᱦᱚᱸ ᱥᱟᱱᱛᱟᱲᱤ ᱯᱟᱹᱨᱥᱤ ᱛᱮᱭ ᱯᱟᱲᱟᱣ ᱟᱠᱟᱱᱟᱭ ᱟᱫᱚ ᱡᱷᱚᱛᱚ ᱜᱮ ᱵᱟᱰᱟᱭᱟᱭ ᱱᱚᱣᱟ ᱵᱚᱸᱜᱟ ᱵᱩᱨᱩ ᱞᱟᱠᱪᱟᱨ ᱠᱚ ᱤᱫᱤ ᱠᱟᱛᱮ ᱟᱫᱚ ᱪᱮᱫ ᱩᱱᱤ ᱩᱱᱤ ᱢᱮᱛᱟᱭ ᱠᱟᱹᱱᱟᱹᱧ ᱡᱮ ᱟᱢ ᱟᱢᱟᱜ ᱢᱚᱱᱮ ᱨᱮ ᱪᱮᱫ ᱵᱩᱡᱷᱟᱹᱶ ᱜᱮᱭᱟ ᱡᱮ ᱱᱚᱣᱟ ᱵᱟᱹᱲᱤᱡ ᱡᱤᱱᱤᱥ ᱠᱟᱱᱟ ᱥᱮ ᱵᱷᱟᱜᱮ ᱡᱤᱱᱤᱥ ᱠᱟᱱᱟ ᱚᱱᱤ ᱢᱟ ᱢᱮᱛᱟ ᱠᱮᱫᱤᱧᱟᱭ ᱱᱚᱣᱟ ᱥᱟᱜ ᱞᱮᱠᱷᱟᱱ ᱫᱚ ᱵᱷᱟᱜᱤ ᱡᱤᱱᱤᱥ ᱦᱚᱸ ᱠᱟᱱᱟ ᱵᱟᱹᱲᱤᱡ ᱫᱚ ᱵᱟᱝ ᱠᱟᱱᱟ ᱚᱱᱠᱟ ᱢᱮᱛᱟ ᱠᱮᱫᱤᱧᱟᱭ ᱤᱧ ᱦᱚᱸ ᱢᱚᱱᱮ ᱠᱤᱫᱤᱧ ᱡᱮ ᱪᱮᱫᱠᱟ ᱞᱟᱹᱭ ᱠᱮᱫᱟ ᱡᱮ ᱠᱷᱟᱭᱤ ᱡᱤᱱᱤᱥ ᱠᱟᱱᱟ ᱥᱮ ᱵᱟᱲᱤᱡ ᱡᱤᱱᱤᱥ ᱦᱚᱸ ᱠᱟᱱᱟ ᱥᱮ ᱱᱚᱣᱟ ᱴᱟᱜ ᱢᱤᱫ ᱫᱤᱱ ᱛᱮᱫᱚ ᱡᱟᱦᱟᱸ ᱯᱮ ᱫᱤᱱ ᱨᱮᱱᱟᱜ ᱨᱟᱹᱥᱠᱟᱹ ᱢᱮᱱᱟᱜᱼᱟ ᱚᱱᱟ ᱢᱟ ᱢᱤᱫ ᱫᱤᱱ ᱛᱮ ᱪᱤᱠᱟᱹ ᱛᱮ ᱦᱩᱭᱩᱜᱼᱟ ᱦᱮᱸ ᱥᱮ
ᱦᱮᱸ ᱚᱱᱟ ᱫᱚ ᱯᱮ ᱫᱤᱱ ᱜᱮ ᱨᱟᱹᱥᱠᱟᱹ ᱫᱚᱨᱠᱟᱨ ᱠᱟᱱᱟ ᱩᱢ ᱢᱟᱦᱟ ᱥᱟᱹᱨᱫᱤ ᱢᱟᱦᱟ ᱟᱨ ᱡᱟᱞᱮ ᱢᱟᱦᱟ ᱤᱧᱫᱚ ᱚᱱᱟ ᱠᱚᱜᱮᱧ ᱵᱟᱲᱟᱭ ᱜᱮᱭᱟ
ᱦᱮᱸ ᱡᱟᱞᱮ ᱢᱟᱦᱟ ᱜᱮᱛᱚ ᱵᱟᱥᱠᱮ ᱢᱟᱦᱟ ᱞᱟᱹᱭ ᱜᱮᱭᱟ ᱟᱫᱚ ᱟᱯᱮ ᱟᱯᱮ ᱥᱮᱫ ᱥᱚᱦᱨᱟᱭ ᱦᱩᱭ ᱜᱮᱭᱟ
ᱦᱩᱸ ᱵᱟᱹᱧ ᱵᱟᱲᱟᱭ ᱜᱮᱭᱟ ᱤᱧ ᱫᱚ ᱵᱟᱹᱧ ᱵᱟᱲᱟᱭ ᱜᱮᱭᱟ ᱪᱮᱫ ᱦᱚᱸ
ᱪᱤᱫᱟᱜ ᱟᱢ ᱵᱟᱢ ᱥᱩᱨᱩᱜ ᱜᱮᱭᱟ ᱡᱟᱦᱟᱸ ᱠᱚᱨᱮ ᱦᱚᱸ
ᱥᱩᱨ ᱠᱟᱹᱱᱟᱹᱧ ᱤᱧᱫᱚ ᱥᱚᱦᱨᱟᱭ ᱫᱚ ᱯᱮᱲᱟ ᱡᱩᱫᱤ ᱠᱚ ᱱᱮᱶᱛᱟ ᱟᱠᱟᱫ ᱞᱮᱭᱟ ᱩᱱᱠᱩ ᱟᱭᱳ ᱛᱟᱠᱚ ᱪᱟᱞᱟᱣ ᱦᱩᱭ ᱠᱟᱱᱟ ᱯᱨᱚᱛᱷᱚᱢ ᱫᱤᱱ ᱡᱮᱫᱤᱱ ᱦᱩᱭᱩᱜᱼᱟ ᱥᱮᱸ ᱫᱤᱱ ᱫᱚ ᱵᱟᱝ ᱪᱟᱞᱟᱜ ᱦᱩᱭᱩᱜ ᱜᱮᱭᱟ ᱛᱟᱯᱚᱨ ᱮᱸ ᱩᱸ ᱥᱟᱹᱨᱫᱤ ᱢᱟᱦᱟ ᱦᱤᱞᱟᱹᱜ ᱪᱟᱞᱟᱜ ᱦᱩᱭᱩᱜᱼᱟ ᱛᱚᱠᱷᱚᱱ ᱫᱚ ᱯᱟᱛᱟ ᱮᱱᱮᱡ ᱠᱚ ᱦᱩᱭᱩᱜᱼᱟ ᱮᱱᱮᱡ ᱦᱩᱭᱩᱜᱼᱟ ᱚᱱᱟ ᱠᱚᱜᱮ ᱤᱭᱟᱹ ᱠᱚᱠᱚ ᱮᱱᱮᱡᱟ ᱚᱱᱟ ᱜᱮ ᱛᱟᱰ ᱡᱟᱦᱮᱨ ᱠᱚᱨᱮᱜ ᱯᱩᱡᱟᱹ ᱠᱚ ᱪᱮᱫᱠᱟ ᱦᱩᱭᱩᱜ ᱠᱟᱱᱟ ᱚᱱᱟ ᱠᱚᱫᱚ ᱧᱮᱞ ᱵᱟᱝ ᱦᱩᱭ ᱠᱟᱱᱟ᱾
ᱟᱪᱪᱷᱟ ᱵᱟ ᱚᱱᱟ ᱚᱱᱟ ᱠᱚᱫᱚ ᱵᱟᱝ ᱡᱮ ᱯᱩᱡᱟᱹ ᱠᱚ ᱪᱮᱫᱠᱟ ᱦᱩᱭᱩᱜ ᱜᱮᱭᱟ ᱟᱯᱮ ᱥᱮᱫ ᱢᱟᱱᱮ ᱩᱢ ᱢᱟᱱᱮ ᱢᱟ ᱢᱚᱱᱮ ᱞᱟᱹᱭᱫᱟᱹᱧ ᱡᱮ ᱥᱚᱦᱨᱟᱭ ᱢᱟ ᱢᱚᱬᱮ ᱥᱤᱝ ᱢᱚᱬᱮ ᱧᱤᱫᱟᱹ ᱦᱩᱭᱩᱜ ᱜᱮᱭᱟ᱾ ᱟᱯᱮ ᱠᱤ ᱚᱱᱛᱮ ᱢᱚᱬᱮ ᱥᱤᱧ ᱜᱮ ᱢᱚᱬᱮ ᱧᱤᱫᱟᱹ ᱦᱩᱭᱩᱜ ᱜᱮᱭᱟ ᱥᱮ ᱵᱟᱨ ᱯᱮ ᱫᱤᱱ ᱛᱮᱜᱮ ᱢᱩᱪᱟᱹᱫᱚᱜ ᱜᱮᱭᱟ᱾
ᱩᱢ ᱵᱟᱨ ᱯᱮ ᱫᱤᱱ ᱛᱮᱜᱮ᱾
ᱚ ᱢᱟᱱᱮ ᱚᱠᱛᱚ ᱵᱟᱝ ᱱᱟᱢ ᱠᱷᱟᱹᱛᱤᱨ ᱚᱱᱠᱟ ᱠᱚᱨᱟᱣ ᱜᱮᱭᱟ ᱵᱮᱥ᱾
ᱞᱟᱦᱟ ᱠᱷᱚᱱᱜᱮ ᱚᱱᱠᱟ ᱜᱮᱠᱚ ᱠᱚᱨᱟᱣ ᱟᱹᱜᱩ ᱠᱟᱫᱟ ᱟᱨ ᱧᱮᱞ ᱦᱚᱸ ᱧᱮᱞ ᱦᱩᱭᱩᱜ ᱠᱟᱱᱟ ᱟᱫᱚ᱾
ᱟᱪᱪᱷᱟ᱾
ᱦᱩᱸ᱾
ᱟᱸ ᱟᱞᱮ ᱟᱞᱮ ᱱᱚᱰᱮ ᱢᱟᱱᱮ ᱵᱟᱦᱟ ᱢᱟ ᱚᱱᱠᱟ ᱫᱚ ᱵᱟᱝ ᱢᱟᱱᱮ ᱤᱭᱟᱹ ᱫᱚ ᱵᱟᱝ ᱦᱩᱭᱩᱜ ᱜᱮᱭᱟ ᱥᱚᱦᱨᱟᱭ ᱫᱚ, ᱦᱩᱸ᱾ ᱦᱩᱸ ᱮ ᱧᱮᱞ ᱟᱠᱟᱫᱤᱧ ᱟᱞᱮ ᱟᱛᱳ ᱨᱮ ᱠᱷᱩᱱᱴᱟᱹᱣ ᱠᱚ ᱦᱩᱭᱩᱜ ᱠᱟᱱ ᱛᱮ᱾ ᱟᱫᱚ ᱱᱤᱛᱚᱜ ᱢᱟᱲᱟᱝ ᱠᱟᱛᱮ ᱱᱮᱞᱠᱤᱫᱟᱹᱧ ᱟᱫᱚ ᱵᱟᱝ ᱦᱩᱭᱩᱜ ᱜᱮᱭᱟ ᱪᱮᱫ ᱠᱤ ᱡᱟᱹᱱᱤ ᱟᱫᱚ ᱚᱱᱠᱟ ᱦᱚᱲ ᱠᱚ ᱵᱟᱹᱱᱩᱜ ᱠᱚᱣᱟ᱾ ᱠᱷᱩᱱᱴᱟᱹᱣ ᱠᱚᱣᱟ ᱠᱚ ᱰᱟᱝᱨᱤ, ᱩᱱᱟᱹᱜ ᱦᱚᱲ ᱠᱚ ᱵᱟᱹᱱᱩᱜ ᱠᱚᱣᱟ᱾ ᱟᱞᱮ ᱱᱚᱰᱮ ᱫᱚ ᱵᱟᱝ ᱦᱩᱭᱩᱜ ᱜᱮᱭᱟ ᱟᱫᱚ ᱯᱟᱸᱥ ᱟᱛᱩ ᱪᱟᱞᱟᱣ ᱟᱠᱟᱱᱟᱧ ᱚᱱᱠᱟ ᱜᱮ᱾
ᱦᱮᱸ ᱜᱟᱛᱮ ᱠᱚ ᱛᱟᱦᱮᱱ ᱠᱷᱟᱱ ᱠᱚ ᱱᱮᱣᱛᱟ ᱛᱟᱦᱮᱱ ᱠᱷᱟᱱ ᱫᱚ ᱪᱟᱞᱟᱣ ᱦᱩᱭᱩᱜ ᱜᱮᱭᱟ᱾
ᱦᱮᱸ᱾ ᱦᱮ ᱯᱟᱥ ᱟᱛᱳ ᱠᱚᱫᱚ ᱪᱟᱞᱟᱣ ᱠᱟᱹᱧ ᱜᱮᱭᱟᱹᱧ ᱢᱤᱫ ᱫᱷᱟᱣ ᱜᱮ ᱪᱟᱞᱟᱣ ᱠᱟᱱᱟᱹᱧ ᱤᱧ ᱢᱟᱱᱮ ᱦᱮᱡ ᱞᱮᱱᱟᱭ ᱟᱫᱚ ᱢᱮᱛᱟᱭ ᱠᱟᱹᱫᱤᱧᱟ ᱪᱚᱞᱚ ᱟᱞᱮ ᱱᱚᱛᱮ ᱦᱩᱭᱩᱜ ᱜᱮᱭᱟ᱾ ᱟ ᱥᱮ ᱠᱷᱩᱱᱴᱟᱹᱣ ᱧᱮᱞ ᱪᱟᱞᱟᱣ ᱟᱞᱟᱝ ᱪᱚᱞᱚ᱾ ᱟᱫᱚ ᱚᱱᱟ ᱜᱮ ᱧᱮᱞ ᱪᱟᱞᱟᱣ ᱦᱮᱸ ᱟᱫᱚ ᱚᱱᱟ ᱚᱱᱟ ᱢᱤᱫ ᱫᱷᱟᱣ ᱜᱮ ᱪᱟᱞᱟᱣ ᱞᱮᱱᱟᱹᱧ ᱧᱮᱞ ᱟᱫᱚ ᱵᱟᱝ ᱦᱩᱭ ᱠᱟᱱᱟ᱾ ᱟᱯᱮ ᱚᱱᱛᱮ ᱤᱭᱟᱹ ᱵᱚᱸᱜᱟ ᱵᱩᱨᱩ ᱦᱩᱭᱩᱜ ᱜᱮᱭᱟ? ᱮᱸ ᱪᱮᱫ ᱵᱚᱸᱜᱟ ᱵᱩᱨᱩ ᱞᱟᱹᱭᱟ ᱠᱟᱨᱟᱢ ᱠᱟᱨᱟᱢ ᱵᱚᱸᱜᱟ ᱦᱩᱭᱩᱜ ᱜᱮᱭᱟ ᱟᱯᱮ ᱚᱱᱛᱮ?
ᱠᱟᱨᱟᱢ ᱵᱚᱸᱜᱟ ᱡᱟᱦᱟᱸᱭ ᱚᱨᱟᱜ ᱨᱮ ᱦᱩᱭᱩᱭᱼᱟ ᱩᱱᱤ ᱜᱮᱛᱚ ᱠᱟᱨᱟᱢ ᱵᱚᱸᱜᱟ ᱭᱟᱭ᱾
ᱟ ᱢᱟᱱᱮ ᱡᱟᱦᱟᱸ ᱟᱨ ᱢᱤᱫᱴᱟᱝ ᱚᱱᱟ ᱮᱱᱟᱜ ᱟᱛᱳ ᱟᱛᱩ
ᱚ ᱟᱛᱳ ᱵᱷᱤᱲᱟᱹᱣ ᱠᱟᱛᱮ ᱟᱞᱮ ᱟᱛᱳ ᱨᱮᱫᱚ ᱠᱟᱨᱟᱢ ᱠᱚᱫᱚ ᱵᱟᱝ ᱦᱩᱭᱩᱜ-ᱟ ᱯᱟᱥᱮ ᱟᱛᱳ ᱨᱮ ᱦᱳᱭᱳᱜ ᱜᱮᱭᱟ, ᱟᱫᱚ ᱚᱰᱮ ᱦᱚᱸ ᱪᱟᱞᱟᱣ ᱟᱸ ᱫᱚ ᱦᱩᱭ ᱠᱟᱱᱟ ᱠᱟᱹᱴᱤᱡ ᱥᱚᱢᱚᱭ ᱟᱨ ᱱᱮᱛᱟᱨ ᱵᱚᱲᱚ ᱦᱩᱭᱮᱱ ᱠᱷᱟᱱ ᱟᱫᱚ ᱵᱟᱝ ᱪᱟᱞᱟᱜ ᱦᱩᱭᱩᱜ ᱜᱮᱭᱟ᱾ ᱟᱫᱚ ᱟᱭᱳᱼᱵᱟᱵᱟ ᱠᱤᱱ ᱞᱟᱹᱭᱟ ᱪᱟᱞᱟᱜ ᱵᱟᱝ ᱦᱩᱭᱩᱜ-ᱟ ᱩᱱᱟᱹᱜ ᱦᱚᱲ ᱠᱚᱠᱚ ᱦᱮᱡ ᱠᱚᱜ-ᱟ᱾
ᱚ᱾ ᱦᱮᱸ ᱟ ᱦᱮᱸ ᱟᱹᱰᱤ ᱦᱚᱲ ᱦᱤᱡᱩᱜ ᱜᱮᱭᱟ ᱠᱚ ᱟᱫᱚ ᱟᱭᱳ ᱦᱚᱲ ᱠᱚ ᱟᱭᱳᱼᱵᱟᱵᱟ ᱦᱚᱸ ᱢᱟᱱᱟ ᱜᱮᱭᱟ᱾ ᱦᱳᱭ ᱡᱮ ᱡᱟᱦᱟᱱᱟᱜ ᱯᱟᱪᱷᱮ ᱡᱟᱦᱟᱱᱟᱜ ᱦᱩᱭ ᱜᱚᱫᱚᱜᱼᱟ᱾ ᱚᱱᱟ ᱵᱟᱝ ᱪᱟᱞᱟᱣ ᱜᱮ ᱵᱮᱥ ᱜᱮᱭᱟ᱾
ᱦᱮᱸ ᱟᱫᱚ ᱵᱟᱝ ᱪᱟᱞᱟᱣ ᱦᱩᱭᱩᱜᱼᱟ
ᱦᱮᱸ ᱤᱱ ᱱᱮᱛᱟᱨ ᱱᱮᱛᱟᱨ ᱨᱮᱱ ᱡᱩᱜᱽ ᱨᱮᱢᱟ ᱥᱟᱹᱨᱤ ᱜᱮ ᱠᱩᱲᱤ ᱜᱤᱫᱽᱨᱟᱹᱣᱟᱜ ᱵᱟᱭᱨᱮ ᱩᱰᱩᱝ ᱫᱚ ᱠᱟᱹᱴᱤᱡ ᱤᱭᱟᱹ ᱚᱱᱮ ᱮᱴᱠᱮᱴᱚᱬᱮ ᱜᱮᱭᱟ᱾ ᱟᱹᱰᱤ ᱨᱤᱠᱥ ᱜᱮᱭᱟ ᱦᱮᱸ ᱥᱮ? ᱦᱮᱸ᱾
ᱟᱫᱚ ᱚᱱᱠᱟ ᱜᱮ ᱡᱩᱫᱤ ᱱᱮᱣᱛᱟ ᱛᱟᱦᱮᱱᱟ ᱚᱸᱝ ᱵᱟᱦᱟ ᱥᱚᱦᱨᱟᱭ ᱨᱮ ᱟᱫᱚ ᱵᱟ ᱟᱭᱳ ᱵᱟᱝᱠᱷᱟᱱ ᱵᱟᱵᱟ᱾ ᱤᱧ ᱪᱟᱞᱟᱜ-ᱟ ᱛᱟᱯᱚᱨᱮ ᱜᱮ ᱪᱟᱞᱟᱜ ᱦᱩᱭᱩᱜ ᱜᱮᱭᱟ, ᱮᱠᱞᱟ ᱞᱮᱠᱟ ᱫᱚ ᱵᱟᱝ ᱪᱟᱞᱟᱜ ᱦᱩᱭᱩᱜ ᱜᱮᱭᱟ᱾
ᱦᱳᱭ ᱦᱮᱸ ᱚᱱᱟᱻ ᱚᱱᱟ ᱚᱱᱟᱜᱮ ᱴᱷᱤᱠᱮᱢ ᱞᱟᱹᱭ ᱟᱭᱳ ᱵᱟᱵᱟ ᱡᱟᱦᱟᱸᱱᱟᱢ ᱪᱟᱞᱟᱣ ᱞᱮᱠᱷᱟᱱ ᱚᱰᱮᱜᱮ ᱪᱟᱞᱟᱣ ᱵᱮᱥ ᱜᱮᱭᱟ ᱪᱮᱫᱟᱜ ᱥᱮ ᱛᱚᱵᱮ ᱟᱭᱳ-ᱵᱟᱵᱟ ᱟᱜ ᱤᱭᱟᱹᱨᱮᱢ ᱢᱮᱫ ᱨᱮᱢ ᱛᱟᱦᱮᱸ ᱫᱟᱲᱮᱭᱟᱜ-ᱟ᱾ ᱵᱟᱝᱠᱷᱟᱱ ᱫᱚ ᱟᱢ ᱮᱠᱪᱚᱭᱞᱤ ᱜᱟᱛᱮ ᱠᱚᱲᱟ ᱥᱟᱶᱛᱮ ᱪᱟᱞᱟᱣ ᱞᱮᱠᱷᱟᱱ ᱦᱟᱱᱛᱮ ᱱᱟᱱᱛᱮ ᱦᱟᱱᱛᱮ ᱱᱟᱱ ᱛᱮ ᱟᱢ ᱵᱟᱥ ᱟᱫᱚ ᱵᱟᱝ ᱤᱭᱟᱹ ᱫᱟᱲᱮᱭᱟᱜ ᱟᱢ ᱡᱟᱦᱟᱱᱟᱜ ᱵᱟᱹᱲᱤᱡ ᱦᱚᱸ ᱦᱩᱭ ᱫᱟᱲᱮᱭᱟᱜᱼᱟ᱾
ᱦᱮᱸ᱾
ᱦᱳᱭ ᱴᱷᱤᱠ ᱜᱮᱭᱟ ᱚᱠᱛᱚ ᱢᱟ ᱯᱩᱨᱟᱹᱣ ᱠᱟᱱᱟ᱾
ᱮᱸ ᱴᱷᱤᱠ ᱜᱮᱭᱟ ᱢᱟ᱾
ᱦᱳᱭ᱾